ᱦᱳᱭ ᱡᱚᱦᱟᱨ ᱡᱚᱦᱟᱨ
ᱦᱮᱸ ᱜᱚᱝᱠᱮ ᱡᱚᱦᱟᱨ ᱡᱚᱦᱟᱨ ᱫᱤᱭᱮ ᱜᱚᱝᱠᱮ ᱱᱟᱯᱟᱭ ᱵᱟᱲᱟ ᱜᱮᱭᱟᱵᱮᱱ
ᱦᱳᱭ ᱜᱚᱢᱠᱮ ᱟᱹᱰᱤ ᱟᱹᱧ ᱫᱚ ᱱᱚᱜᱼᱚᱭ ᱱᱟᱯᱟᱭ ᱵᱟᱲᱟᱜᱮ ᱢᱮᱱᱟᱜ ᱞᱤᱧᱟᱹ ᱟᱨ ᱫᱟᱠᱟ ᱠᱚᱦᱚᱸ ᱞᱤᱧ ᱡᱚᱢ ᱵᱟᱲᱟ ᱜᱚᱫ ᱠᱮᱫ ᱜᱮᱭᱟ ᱱᱚᱜᱼᱚᱭ ᱨᱟᱥᱛᱟ ᱫᱷᱟᱨᱮ ᱥᱮᱫ ᱞᱤᱧ ᱫᱩᱲᱩᱵ ᱟᱠᱟᱱᱟ ᱱᱤᱛᱚᱜ ᱫᱚ
ᱚ ᱟᱪᱪᱷᱟ ᱜᱚᱝᱠᱮ ᱟᱯᱮ ᱫᱚ ᱟᱹᱰᱤ ᱪᱮᱛᱟ ᱵᱩᱨᱩ ᱫᱤᱥᱚᱢ ᱠᱟᱱᱟ ᱯᱮ ᱪᱮᱫ ᱪᱮᱫ ᱞᱮᱠᱟ
ᱦᱳᱭ ᱜᱚᱝᱠᱮ ᱟᱞᱮᱫ ᱫᱚ ᱮᱠᱟᱞ ᱛᱮ ᱵᱩᱨᱩ ᱫᱤᱥᱚᱢ ᱠᱟᱱ ᱜᱮᱭᱟᱞᱮ
ᱦᱳᱭ ᱚᱱᱟ ᱪᱮᱛᱟ ᱜᱚᱝᱠᱮ ᱟᱯᱮ ᱫᱤᱥᱚᱢ ᱢᱟᱛᱚ ᱱᱤᱛᱚᱜ ᱵᱟᱛᱱᱟ ᱮᱠᱫᱚᱢ ᱱᱮᱛᱟᱨ ᱫᱤᱱ ᱢᱟ ᱟᱹᱰᱤ ᱮᱫᱚᱢ ᱡᱤᱭᱟᱹᱲ ᱜᱮ ᱵᱩᱡᱩᱜ ᱫᱚ ᱚᱱᱟ ᱠᱚᱨᱮᱫ ᱫᱚ
ᱮᱠᱫᱚᱢ ᱜᱚᱝᱠᱮ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱡᱟᱦᱟᱸ ᱵᱩᱨᱩ ᱫᱤᱥᱚᱢ ᱨᱮᱦᱚᱸ ᱠᱤᱱᱛᱩ ᱢᱟᱲᱟᱝ ᱡᱟᱦᱟᱸ ᱞᱮᱠᱟ ᱵᱩᱨᱩ ᱦᱮᱡ ᱠᱟᱱᱟ ᱚᱱᱠᱟ ᱧᱚᱜ ᱦᱚᱲ ᱠᱚᱵᱚᱱ ᱥᱟᱸᱜᱮ ᱪᱟᱞᱟᱜ ᱵᱩᱨᱩ ᱠᱚᱦᱚᱸ ᱨᱮᱠᱚ ᱦᱟᱸᱜ ᱮᱫᱟ ᱥᱟᱯᱷᱟᱭᱮᱫᱼᱟ ᱵᱚᱱ ᱟᱫᱚ ᱱᱚᱜ ᱱᱚᱣᱟ ᱫᱚ ᱱᱟᱜ ᱛᱤᱱᱟᱹᱜ ᱜᱟᱱ ᱡᱚᱛᱷᱟᱛᱚᱜ ᱠᱟᱱᱟ
ᱟᱪᱪᱷᱟ ᱟᱪᱪᱷᱟ ᱦᱳᱭ ᱦᱮᱸ ᱜᱚᱝᱠᱮ ᱟᱫᱚ ᱱᱤᱭᱟᱹ ᱱᱚᱱᱟ ᱵᱩᱨᱩ ᱵᱟᱨᱮ ᱛᱮᱜᱮ ᱠᱟᱹᱴᱤᱡ ᱜᱟᱞᱚᱪ ᱦᱩᱭ ᱞᱮᱱ ᱜᱚᱝᱠᱮ ᱟᱹᱰᱤ ᱜᱮ ᱱᱟᱯᱟᱭ ᱠᱚᱜ ᱫᱚ
ᱚ ᱦᱳᱭ ᱟᱹᱞᱤᱧ ᱦᱚᱸ ᱚᱱᱟ ᱜᱮᱞᱤᱧ ᱢᱚᱱᱮᱭᱮᱫᱼᱟ᱾ ᱛᱟᱦᱚᱞᱮ ᱢᱟ ᱛᱟᱦᱚᱞᱮ ᱮᱛᱚᱦᱚᱵ ᱵᱮᱱ᱾
ᱦᱮᱸ ᱜᱚᱢᱠᱮ ᱜᱚᱢᱠᱮ ᱱᱚᱜᱼᱱᱟ ᱵᱤᱨ ᱵᱩᱨᱩ ᱫᱟᱨᱮ ᱱᱟᱹᱲᱤ ᱫᱚ ᱜᱚᱢᱠᱮ ᱟᱵᱚ ᱢᱟᱹᱱᱢᱤ ᱡᱟᱦᱟᱸ ᱛᱤᱱᱟᱹᱜ ᱫᱤᱱ ᱵᱚᱱ ᱛᱟᱦᱮᱸᱱᱟ, ᱚᱱᱟ ᱦᱚᱸ ᱩᱱᱟᱹᱜ ᱫᱤᱱ ᱞᱮᱠᱟ ᱜᱮ ᱤᱧ ᱢᱚᱱᱮᱭᱟ᱾ ᱥᱮ ᱚᱱᱟ ᱦᱚᱸ ᱩᱱᱟᱹᱜ ᱫᱤᱱ ᱜᱮ ᱛᱟᱦᱮᱸᱱᱟ᱾ ᱟᱫᱚ ᱱᱚᱜᱼᱚᱭ ᱡᱮ ᱱᱟᱸᱜ ᱵᱤᱨ ᱵᱩᱨᱩ ᱟᱵᱚ ᱡᱟᱦᱟᱸ ᱞᱮᱠᱟ ᱢᱟᱹᱱᱢᱤ ᱡᱟᱦᱟᱸ ᱞᱮᱠᱟ ᱥᱚᱝᱥᱟᱨ ᱠᱟᱛᱮᱫ ᱢᱮᱱᱟᱜ ᱵᱚᱱᱟ, ᱚᱱᱠᱟᱜ ᱜᱮ ᱜᱚᱝᱠᱮ ᱱᱚᱜᱼ ᱵᱤᱨᱵᱩᱨᱩ ᱫᱟᱨᱮ ᱱᱟᱹᱲᱤ ᱦᱚᱸ ᱚᱱᱠᱟᱜᱮ ᱥᱚᱝᱥᱟᱨ ᱠᱟᱛᱮᱫ ᱢᱮᱱᱟᱜ ᱠᱚᱣᱟ᱾
ᱮᱠᱫᱚᱢ᱾
ᱟᱵᱚ ᱡᱟᱦᱟᱸ ᱞᱮᱠᱟ ᱟᱹᱰᱤ ᱜᱚᱴᱟᱝ ᱢᱟᱹᱱᱢᱤ ᱢᱤᱞᱮ ᱢᱤᱫ ᱦᱮᱸ ᱜᱚᱢᱠᱮ ᱞᱟᱹᱭᱵᱮᱱ᱾
ᱦᱳᱭ ᱟᱨ ᱱᱚᱣᱟ ᱵᱤᱨ ᱵᱩᱨᱩ ᱫᱟᱨᱮ ᱱᱟᱹᱲᱤ ᱨᱚᱯᱷᱟ ᱥᱮ ᱡᱚᱜᱚ ᱡᱚᱜᱟᱣ ᱡᱚᱛᱚᱱ ᱫᱚ ᱟᱵᱚᱦᱚᱸ ᱢᱤᱫᱴᱤᱡ ᱫᱟᱭᱤᱛᱚ ᱠᱟᱱ ᱛᱟᱵᱚᱱᱟ᱾
ᱦᱮᱸ ᱟᱵᱚᱣᱟᱜ ᱦᱚᱸ ᱢᱤᱫᱴᱮᱱ ᱦᱳᱭ ᱢᱟ ᱞᱟᱹᱭ ᱵᱮᱱ᱾
ᱱᱚᱣᱟ ᱫᱟᱨᱮ ᱵᱮᱜᱚᱨ ᱟᱵᱚᱫ ᱫᱚ ᱱᱟᱥᱮ ᱦᱚᱸ ᱪᱷᱟᱰᱟ ᱠᱟᱛᱮᱫ ᱫᱚ ᱵᱟᱵᱚᱱ ᱛᱟᱦᱮᱸ ᱫᱟᱲᱮᱭᱟᱜ-ᱟ᱾
ᱦᱮᱸ ᱜᱚᱝᱠᱮ ᱚᱠᱟ ᱵᱮᱲᱟ ᱦᱚᱸ ᱵᱟᱵᱚᱱ ᱜᱟᱱ ᱠᱮᱭᱟ᱾
ᱦᱳᱭ ᱟᱵᱚᱣᱟᱜ ᱚᱱᱟ ᱪᱷᱟᱛᱟ ᱫᱟᱨᱮ ᱩᱢᱩᱞ ᱮ ᱵᱟᱹᱜᱤ ᱜᱚᱫ ᱟᱵᱚᱱᱟ᱾ ᱩᱢᱩᱞ ᱫᱚ ᱛᱤ ᱥᱚ ᱵᱟᱭ ᱵᱟᱹᱜᱤᱭᱟ ᱵᱮᱱᱟ᱾
ᱦᱳᱭ ᱦᱳᱭ ᱜᱚᱢᱠᱮ ᱱᱤᱭᱟᱹ ᱫᱟᱨᱮ ᱩᱢᱩᱞ ᱫᱚ ᱛᱤᱥᱦᱚᱸ ᱵᱟᱭ ᱵᱷᱟᱹᱜᱤ ᱵᱟᱹᱜᱤᱭᱟ ᱵᱚᱱᱟ᱾
ᱦᱳᱭ ᱫᱟᱨᱮ ᱫᱷᱤᱨᱤ ᱪᱮᱛᱟᱱ ᱨᱮ ᱢᱟᱱᱮ ᱫᱟᱨᱮ ᱠᱚᱨᱮᱜ ᱯᱟᱹᱛᱭᱟᱹᱣ ᱫᱚᱦᱚ ᱫᱚ ᱟᱹᱰᱤᱜᱮ ᱞᱟᱹᱠᱛᱤ ᱠᱟᱱᱟ ᱪᱮᱫᱟᱜ ᱥᱮ ᱟᱨ ᱱᱚᱣᱟ ᱵᱟᱧᱪᱟᱣ ᱫᱚᱦᱚ ᱦᱚᱸ ᱟᱵᱚᱣᱟᱜ ᱟᱹᱰᱤ ᱞᱟᱹᱠᱛᱤ ᱢᱮᱱᱟᱜᱼᱟ᱾ ᱦᱮᱸ ᱡᱟᱦᱟᱸ ᱞᱮ ᱠᱟ ᱡᱮᱢᱚᱱ ᱦᱟᱣᱟ ᱠᱚ ᱧᱟᱢᱚᱜ ᱠᱟᱱᱟ ᱡᱟᱦᱟᱸ ᱦᱤᱥᱟᱹᱵ ᱛᱮ, ᱟᱹᱰᱤ ᱵᱮᱥ ᱦᱟᱣᱟ ᱡᱟᱦᱟᱸ ᱵᱚᱱ ᱱᱤᱥᱥᱟᱹᱥ ᱮᱜᱼᱟ, ᱱᱚᱣᱟ ᱫᱚ ᱮᱠᱪᱩᱭᱮᱞᱤ ᱫᱟᱨᱮ ᱠᱷᱚᱱ ᱜᱮᱛᱚ ᱦᱩᱭᱩᱜ ᱠᱟᱱᱟ, ᱟᱫᱚ ᱱᱚᱜᱼᱚ ᱱᱚᱝ ᱠᱟ ᱡᱩᱫᱤ ᱵᱚᱱ ᱫᱚᱢᱮ ᱵᱚᱱ ᱢᱟᱜᱟ, ᱵᱩᱨᱩ ᱠᱚᱵᱚᱱ ᱯᱩ ᱴᱩᱨ ᱤᱫᱤᱭᱟ ᱛᱟᱦᱚᱞᱮ ᱛᱚ ᱱᱟᱦᱟᱸᱜ ᱟᱵᱚ ᱯᱚᱨᱚᱵᱚᱨᱛᱤ ᱫᱤᱱᱨᱮ ᱟᱹᱰᱤ ᱫᱩᱠ ᱨᱮᱱᱟᱜ ᱚᱨᱥᱚᱝ ᱦᱮᱡ ᱟᱵᱚᱱ ᱠᱟᱱᱟ᱾
ᱦᱮᱸ ᱫᱩᱠ ᱨᱮᱱᱟᱜ ᱢᱟᱱᱮ ᱜᱚᱝᱠᱮ ᱪᱮᱫ ᱞᱤᱧ ᱞᱟᱹᱭᱟ ᱢᱟᱱᱮ ᱟᱵᱚ ᱛᱮᱜᱮ ᱚᱱᱟ ᱚᱱᱟ ᱫᱩᱠ ᱨᱮᱵᱚᱱ ᱛᱟᱲᱟᱢ ᱤᱫᱤᱭᱫᱟ ᱥᱮᱵᱚᱱ ᱪᱟᱜ ᱠᱟᱱᱟ᱾
ᱮᱸᱜ᱾ ᱟᱫᱚ ᱚᱱᱟ ᱠᱚ ᱡᱟᱛᱮ ᱟᱞᱚ ᱦᱩᱭᱩᱜ ᱢᱟ, ᱫᱟᱨᱮ ᱠᱚᱵᱚᱱ ᱟᱹᱰᱤ ᱡᱩᱢᱤᱫ ᱠᱟᱛᱮᱫ ᱟᱵᱚ ᱟᱛᱩ ᱢᱚᱬᱮ ᱦᱚᱲ ᱥᱟᱶᱛᱮ ᱟᱨᱚ ᱡᱩᱫᱤ ᱫᱟᱨᱮ ᱵᱚᱱ ᱨᱚᱦᱚᱭ ᱫᱟᱲᱮᱭᱟᱜᱼᱟ ᱛᱟᱦᱚᱞᱮ ᱜᱚᱝᱠᱮ ᱟᱹᱰᱤ ᱜᱮ ᱱᱟᱯᱟᱭᱼᱟ᱾
ᱦᱮᱸ ᱜᱚᱝᱠᱮ ᱚᱵᱚᱥᱥᱳᱭ ᱟᱹᱰᱤ ᱜᱟᱱ ᱜᱮ ᱱᱟᱯᱟᱭᱚᱜᱼᱟ, ᱟᱵᱚ ᱡᱟᱦᱟᱸ ᱞᱮᱠᱟ ᱜᱚᱢᱠᱮ ᱱᱚᱜᱼᱱᱚᱣᱟ ᱥᱚᱝᱥᱟᱨ ᱥᱮ ᱜᱷᱟᱨᱚᱸᱡᱽ ᱡᱚᱛᱚᱱ ᱠᱟᱛᱮᱫ ᱢᱮᱱᱟᱜ ᱵᱚᱱᱟ, ᱥᱮ ᱢᱟᱱᱮ ᱚᱱᱟ ᱥᱚᱝᱥᱟᱨ ᱜᱷᱟᱨᱚᱸᱡᱽ ᱞᱟᱹᱜᱤᱫ ᱡᱟᱦᱟᱸᱞᱮᱠᱟ ᱟᱵᱚ ᱴᱟᱠᱟ ᱠᱟᱹᱣᱰᱤ ᱫᱚᱨᱠᱟᱨ, ᱛᱟᱵᱚᱱ ᱛᱚ ᱡᱟᱦᱟᱸ ᱞᱮᱠᱟ ᱟᱵᱚᱱᱟᱜ ᱥᱚᱝᱥᱟᱨ ᱢᱤᱫᱴᱮᱱ ᱢᱤᱫᱴᱮᱱ ᱥᱚᱝᱥᱟᱨ ᱪᱟᱞᱟᱣ ᱞᱟᱹᱜᱤᱫ ᱛᱮᱱᱟᱜ ᱴᱟᱠᱟ ᱠᱟᱹᱣᱰᱤ ᱫᱚ ᱱᱤᱦᱟᱹᱛ ᱫᱚᱨᱠᱟᱨ ᱛᱟᱵᱚᱱ ᱛᱚ, ᱛᱚ
ᱦᱳᱭ
ᱱᱚᱜᱼᱚ ᱱᱚᱣᱟ ᱡᱩᱫᱤ ᱚᱱᱠᱟ ᱜᱮ ᱡᱩᱫᱤ ᱟᱵᱚ ᱦᱚᱸ ᱱᱚᱜ-ᱚᱭ ᱱᱚᱣᱟ ᱵᱤᱨ ᱵᱩᱨᱩ ᱫᱟᱨᱮ ᱱᱟᱹᱲᱤ ᱱᱩᱠᱩ ᱡᱤᱵᱽ ᱡᱤᱭᱟᱹᱞᱤ ᱡᱟᱦᱟᱸ ᱨᱮ ᱢᱮᱱᱟᱜ ᱠᱚ ᱛᱟᱵᱚᱱᱟ ᱱᱩᱠᱩ ᱦᱚᱸ ᱡᱩᱫᱤ ᱚᱱᱠᱟ ᱟᱵᱚ ᱥᱚᱝᱥᱟᱨ ᱢᱚᱱᱮ ᱠᱟᱛᱮᱜ ᱜᱮ ᱡᱩᱫᱤ ᱵᱚᱱ ᱫᱚᱦᱚ ᱫᱟᱲᱮᱭᱟᱠᱚᱣᱟ ᱜᱚᱝᱠᱮ ᱟᱹᱰᱤ ᱜᱮ ᱡᱟᱹᱱᱤᱡ ᱵᱷᱟᱹᱞᱟᱹᱭ ᱠᱚᱜᱼᱟ ᱟᱵᱚ ᱛᱟᱞᱟᱨᱮ ᱱᱤᱭᱟᱹ ᱫᱚ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱱᱚᱣᱟ ᱫᱚ ᱟᱹᱰᱤ ᱡᱚᱛᱷᱟᱛ ᱠᱟᱱᱟ ᱥᱮ ᱟᱹᱰᱤ ᱥᱟᱹᱦᱤ ᱠᱟᱛᱷᱟ ᱵᱮᱱ ᱞᱟᱹᱭ ᱠᱮᱜᱼᱟ ᱟᱹᱞᱤᱧ ᱞᱤᱧ ᱢᱚᱱᱮᱭᱟ ᱪᱮᱫᱟᱜ ᱥᱮ ᱱᱩᱠᱩ ᱦᱚᱸ ᱟᱵᱚ ᱫᱚ ᱵᱤᱨ ᱵᱩᱨᱩ ᱢᱚᱱᱮ ᱠᱟᱛᱮᱫ ᱫᱚ ᱵᱟᱝ ᱱᱩᱠᱩ ᱦᱚᱸ ᱟᱵᱚᱨᱮᱱ ᱡᱟᱦᱟᱸᱭ ᱟᱵᱚ ᱜᱷᱟᱨᱚᱸᱡᱽ ᱨᱮᱱ ᱜᱮ ᱢᱤᱫ ᱦᱚᱲ ᱠᱟᱱᱟ ᱠᱚ ᱢᱮᱱᱛᱮ ᱚᱱᱟ ᱵᱚᱱ ᱢᱟᱱᱟᱣ ᱵᱟᱛᱟᱣ ᱞᱮᱠᱷᱟᱱ ᱫᱚ ᱟᱹᱰᱤ ᱜᱮ ᱱᱟᱯᱟᱭᱚᱜᱼᱟ᱾
ᱦᱮᱸ ᱜᱚᱝᱠᱮ ᱱᱤᱦᱟᱹᱛᱤ ᱱᱤᱦᱟᱹᱛᱤ
ᱦᱳᱭ ᱡᱟᱦᱟᱸᱞᱮᱠᱟ ᱟᱵᱚ ᱚᱲᱟᱜ ᱨᱮᱱ ᱵᱚᱭᱦᱟ ᱢᱤᱥᱨᱟ ᱥᱮ ᱡᱟᱦᱟᱸ ᱞᱮᱠᱟ ᱵᱚᱱ ᱢᱮᱸᱫ ᱞᱩᱛᱩᱨ ᱠᱚᱣᱟ ᱟᱨ ᱚᱱᱠᱟᱜᱮ ᱦᱮᱸ ᱱᱚᱣᱟ
ᱦᱳᱭ
ᱫᱷᱤᱨᱤ ᱫᱟᱨᱮ ᱥᱮ ᱵᱩᱨᱩ ᱟᱨ ᱪᱮᱫ ᱚᱱᱟ ᱨᱮᱵᱚᱱ ᱢᱮᱫ ᱞᱩᱛᱩᱨᱟᱜ ᱠᱷᱟᱱ ᱫᱚ
ᱦᱮᱸ ᱜᱚᱝᱠᱮ ᱮᱠᱫᱚᱢ ᱡᱚᱛᱷᱟᱛ ᱮᱠᱫᱚᱢ ᱡᱚᱛᱷᱟᱛ ᱱᱩᱠᱩ ᱡᱮᱢᱚᱱ ᱜᱚᱝᱠᱮ ᱚᱲᱟᱜ ᱨᱮ ᱱᱩᱠᱩ ᱡᱮᱢᱚᱱ ᱮᱸ ᱟᱵᱚᱣᱟᱜ ᱜᱷᱟᱨᱚᱸᱡᱽ ᱠᱚᱨᱮ ᱱᱩᱠᱩ ᱵᱩᱰᱷᱤ ᱠᱚ ᱫᱤᱫᱤ ᱵᱩᱰᱷᱤ ᱥᱮ ᱦᱟᱲᱟᱢ ᱵᱟ ᱦᱟᱲᱟᱢ ᱦᱟᱲᱟᱢ ᱤᱭᱟᱹ ᱵᱩᱲᱦᱤ ᱠᱚ ᱱᱩᱠᱩ ᱠᱚ ᱛᱟᱦᱮᱱᱟ ᱱᱩᱠᱩ ᱡᱟᱦᱟᱸ ᱞᱮᱠᱟ ᱦᱳᱭᱛᱳ ᱟᱵᱚᱨᱮᱱ ᱟᱭᱚᱼᱵᱟᱵᱟ ᱨᱮᱱ ᱩᱱᱠᱩ ᱨᱮᱱ ᱟᱭᱚᱼᱵᱟᱵᱟ ᱠᱟᱱᱟ ᱠᱚ ᱢᱮᱱᱠᱷᱟᱱ ᱟᱵᱚ ᱦᱚᱸ ᱠᱚᱭᱮᱠ ᱥᱚᱢᱚᱭ ᱡᱮᱢᱚᱱ ᱡᱚᱠᱷᱚᱱ ᱟᱭᱚᱼᱵᱟᱵᱟ ᱟᱵᱚᱨᱮᱱ ᱵᱟᱠᱚ ᱛᱟᱦᱮᱱᱟ ᱱᱩᱠᱩ ᱟᱭᱚᱼᱵᱟᱵᱟ ᱵᱟᱝ ᱛᱟᱦᱮᱱ ᱥᱚᱢᱚᱭ ᱟᱵᱚ ᱢᱤᱫ ᱢᱤᱫ ᱠᱟᱲᱪᱷᱩ ᱥᱮ ᱢᱤᱫ ᱰᱟᱹᱵᱩ ᱫᱟᱠᱟ ᱥᱮ ᱫᱟᱜ ᱢᱟᱹᱲᱤ ᱡᱟᱦᱟᱸ ᱜᱮ ᱛᱟᱦᱮᱱᱟ ᱚᱱᱟ ᱦᱚᱸ ᱵᱚᱱ ᱡᱟᱦᱟᱸ ᱞᱮᱠᱟ ᱵᱚᱱ ᱥᱩᱨ ᱠᱚᱣᱟ ᱜᱚᱝᱠᱮ ᱚᱱᱠᱟᱜᱮ ᱱᱚᱜᱼᱚ ᱱᱚᱣᱟ ᱟᱵᱚ ᱡᱟᱦᱟᱸ ᱵᱤᱨᱵᱩᱨᱩ ᱫᱟᱨᱮ ᱱᱟᱹᱲᱤ ᱚᱱᱠᱟᱜᱮ ᱱᱩᱠᱩ ᱞᱮᱠᱟ ᱱᱩᱠᱩ ᱦᱟᱲᱟᱢ ᱵᱩᱲᱦᱤ ᱞᱮᱠᱟ ᱦᱚᱸ ᱟᱵᱚ ᱡᱚᱛᱚᱱ ᱨᱮᱱᱟᱜ ᱟᱵᱚᱣᱟᱜ ᱫᱚᱨᱠᱟᱨ ᱠᱟᱱ ᱛᱟᱵᱚᱱᱟ ᱜᱚᱝᱠᱮ ᱟᱹᱞᱤᱧ ᱦᱚᱞᱤᱧ ᱢᱚᱱᱮᱭᱟ᱾
ᱦᱳᱭ
ᱜᱚᱝᱠᱮ ᱱᱩᱠᱩ ᱟᱵᱚ ᱡᱟᱦᱟᱸ ᱞᱮᱠᱟ ᱱᱚᱜᱼᱚᱭ ᱡᱮᱢᱚᱱ ᱟᱵᱚ ᱱᱤᱛᱚᱜ ᱟᱡᱚᱫᱤᱭᱟᱹ ᱵᱩᱨᱩ ᱨᱮ ᱡᱟᱦᱟᱸ ᱞᱮᱠᱟ ᱵᱚᱱ ᱥᱮᱸᱫᱽᱨᱟᱭᱮᱫᱟ
ᱦᱳᱭ
ᱱᱚᱜᱼᱚ ᱱᱚᱣᱟ ᱱᱤᱛᱚᱜ ᱡᱮᱢᱚᱱ ᱵᱟᱹᱭᱥᱟᱹᱠᱷ ᱵᱚᱸᱜᱟ ᱠᱩᱱᱟᱹᱢᱤ ᱨᱮ ᱡᱟᱦᱟᱸ ᱞᱮᱠᱟ ᱟᱡᱚᱫᱤᱭᱟᱹ ᱵᱩᱨᱩ ᱵᱚᱱ ᱥᱮᱸᱫᱽᱨᱟᱭᱟ ᱥᱟᱱᱟᱢ ᱥᱤᱠᱟᱹᱨᱤᱭᱟᱹ ᱠᱚᱛᱮ ᱡᱟᱦᱟᱸ ᱞᱮᱠᱟ ᱠᱚ ᱪᱟᱞᱟᱜ ᱟᱨ ᱨᱮᱹᱞ ᱜᱟᱹᱰᱤ ᱫᱷᱩᱶᱟᱹ ᱜᱟᱹᱰᱤ ᱛᱮ ᱡᱟᱦᱟᱸ ᱞᱮᱠᱟ ᱚᱸᱰᱮ ᱠᱚ ᱥᱮᱴᱮᱨ ᱪᱟᱞᱟᱜᱼᱟ ᱚᱸᱰᱮ ᱡᱤᱵᱽ ᱡᱤᱭᱟᱹᱞᱤ ᱠᱷᱮᱪᱟ ᱜᱚᱡ ᱞᱟᱹᱜᱤᱫ ᱢᱮᱱᱠᱷᱟᱱ ᱟᱵᱚ ᱫᱚ ᱜᱚᱝᱠᱮ ᱱᱤᱭᱟᱹ ᱫᱚᱞᱤᱧ ᱢᱚᱱᱮᱭᱟ ᱟᱹᱰᱤᱜᱮ ᱱᱤᱭᱟᱹ ᱫᱚ ᱯᱟᱯ ᱵᱚᱱ ᱠᱟᱹᱢᱤᱭᱮᱫᱟ ᱟᱹᱞᱤᱧᱟᱜ ᱢᱮᱱ ᱨᱮᱫᱚ
ᱦᱳᱭ ᱦᱮᱞᱳ
ᱦᱮᱸ ᱜᱚᱝᱠᱮ ᱦᱮᱸ
ᱟ ᱦᱮᱸ ᱚᱱᱟ ᱠᱟᱛᱷᱟ ᱢᱟ ᱡᱚ ᱡᱚᱛᱷᱟᱛ ᱜᱮᱵᱮᱱ ᱞᱟᱹᱭ ᱦᱤᱥᱟᱹᱵᱽ ᱛᱮᱵᱮᱱ ᱧᱮᱞ ᱞᱮᱠᱷᱟᱱ ᱫᱚ ᱱᱟᱦᱟᱜ ᱵᱟᱹᱭᱥᱟᱹᱠᱷ ᱠᱩᱱᱟᱹᱢᱤ ᱡᱟᱦᱟᱸ ᱥᱮᱸᱫᱽᱨᱟ ᱠᱟᱛᱷᱟ ᱠᱟ ᱠᱟᱛᱷᱟ ᱱᱚᱜ ᱱᱤᱭᱟᱹ ᱟᱵᱚ ᱥᱟᱱᱛᱟᱲ ᱦᱚᱯᱚᱱ ᱠᱚ ᱫᱚ ᱟᱹᱰᱤ ᱢᱤᱫᱴᱤᱡ ᱢᱟᱱᱮ ᱟᱹᱰᱤ ᱭᱟᱫᱜᱟᱨ ᱫᱤᱱ ᱠᱟᱱ ᱛᱟᱵᱚᱱᱟ᱾
ᱟᱨ ᱱᱚᱣᱟ ᱦᱚᱸ ᱡᱟᱦᱟᱸ ᱱᱤᱭᱚᱢ ᱠᱚ ᱢᱮᱱᱟᱜ ᱛᱟᱵᱚᱱᱟ ᱟᱵᱚᱣᱟᱜ ᱡᱟᱦᱟᱸ ᱡᱟᱦᱟᱸᱭ ᱵᱤᱜ ᱤᱭᱟᱹᱧ ᱡᱟᱦᱟᱸᱭ ᱠᱚ ᱟᱫ ᱧᱚᱜ ᱟᱠᱟᱱ ᱛᱟᱵᱚᱱ ᱡᱟᱦᱟᱸᱭ ᱡᱤᱵᱽᱡᱤᱭᱟᱹᱞᱤ ᱠᱚ ᱱᱩᱠᱩ ᱠᱚ ᱵᱟᱫ ᱠᱟᱛᱮᱫ ᱡᱟᱦᱟᱸᱭ ᱠᱚ ᱡᱮᱢᱚᱱ, ᱛᱩᱲ ᱠᱚ ᱜᱩᱰᱩ ᱠᱚ ᱱᱩᱜᱩ ᱩᱱᱠᱩ ᱠᱚᱵᱚᱱ ᱥᱮᱸᱫᱽᱨᱟ ᱞᱮᱠᱚ, ᱠᱷᱟᱡ ᱫᱚ ᱚᱱᱟᱜᱮ ᱟᱹᱞᱤᱧ ᱫᱚ ᱱᱟᱯᱟᱭ ᱞᱤᱧ ᱢᱚᱱᱮᱭᱟ ᱪᱮᱫᱟᱜ ᱥᱮ ᱟᱵᱚᱣᱟᱜ ᱡᱟᱦᱟᱸ ᱥᱮᱨᱣᱟ ᱱᱚᱣᱟ ᱦᱚᱸᱵᱚᱱ ᱵᱟᱧᱪᱟᱣ ᱫᱚᱦᱚᱭ ᱢᱟ ᱟᱨ ᱱᱩᱠᱩ ᱡᱤᱵᱽᱼᱡᱤᱭᱟᱹᱞᱤ ᱠᱚᱦᱚᱸ ᱵᱚᱱ ᱵᱟᱧᱪᱟᱣ ᱫᱚᱦᱚ ᱠᱚᱢᱟ,
ᱦᱚᱭ ᱜᱚᱢᱠᱮ ᱮᱠᱫᱚᱢ ᱱᱤᱥᱪᱚᱭ,
ᱦᱩ,
ᱟᱨ ᱜᱚᱝᱠᱮ ᱱᱚᱜᱼᱚᱭ ᱡᱮᱢᱚᱱ ᱱᱚ ᱟᱵᱚ ᱫᱚ ᱦᱚᱭᱛᱚ ᱵᱩᱨᱩ ᱫᱤᱥᱚᱢ ᱨᱮᱱ ᱦᱚᱲ ᱠᱟᱱ ᱛᱮᱵᱚᱱ, ᱠᱟᱜ
ᱦᱳᱭ
ᱛᱟᱭ ᱛᱟᱯᱚᱨᱮ ᱡᱚᱢ ᱡᱚᱢ ᱵᱤᱞᱤ ᱛᱟᱭ ᱡᱟᱦᱟᱱᱟᱜ ᱜᱮ ᱵᱩᱨᱩ ᱨᱮᱱᱟᱜ, ᱡᱚᱼ ᱵᱤᱞᱤ ᱢᱮᱱᱫᱚ ᱡᱟᱢ ᱛᱟᱨᱚᱵ ᱠᱩᱫᱽ, ᱱᱚᱜᱼᱚ ᱱᱟ ᱡᱟᱦᱟᱸ ᱛᱤᱱᱟᱹᱜ ᱜᱮ ᱡᱚᱢ ᱵᱤᱞᱤ ᱢᱮᱱᱟᱜ ᱛᱟᱵᱚᱱ ᱜᱚᱝᱠᱮ ᱩᱞ ᱠᱚ, ᱱᱚᱜᱼᱚ ᱱᱤᱛᱳᱜ ᱡᱟᱦᱟᱸ ᱟᱵᱚ, ᱦᱳᱭᱛᱚ ᱫᱟᱨᱮ ᱠᱟᱱ ᱨᱮᱦᱚᱸ ᱠᱚ ᱥᱮ ᱟᱵᱚ ᱫᱚᱵᱚᱱ ᱢᱚᱱᱮᱭᱮᱫᱟ ᱱᱩᱭ ᱫᱚ ᱪᱮᱫ ᱵᱟᱭ ᱵᱩᱡ ᱫᱟ ᱢᱮᱱᱠᱷᱟᱱ, ᱟᱡ ᱫᱚ ᱱᱩ ᱱᱩᱠᱩ ᱱᱟᱜ ᱡᱟᱦᱟᱸ ᱫᱟᱨᱮ ᱡᱟᱦᱟᱸ ᱟᱵᱚ ᱡᱚᱼ ᱵᱤᱞᱤ ᱠᱚ ᱮᱢᱟᱵᱚᱱ ᱠᱟᱱ ᱟᱵᱚ ᱫᱚ ᱡᱟᱦᱟᱸ ᱛᱤᱱᱟᱹᱜ ᱵᱚᱱ ᱢᱟᱜ ᱮ ᱨᱮᱦᱚᱸ ᱱᱩᱠᱩ ᱫᱚ, ᱱᱤ ᱥᱚᱱᱫᱟᱷᱮᱦᱚᱸ ᱮᱠᱫᱚᱢ ᱯᱟᱹᱛᱭᱟᱹᱣ ᱫᱚᱦᱚ ᱠᱟᱛᱮᱫ ᱜᱮ ᱮᱠᱫᱚᱢ ᱡᱚᱢᱟᱜ ᱠᱚ ᱮᱢᱟᱵᱚᱱ ᱠᱟᱱᱟ, ᱟᱵᱚ ᱢᱚᱱᱮ ᱠᱟᱜ ᱵᱮᱱ, ᱟᱵᱮᱱ ᱥᱮ ᱟᱹᱞᱤᱧ ᱜᱮ ᱡᱩᱫᱤ ᱢᱚᱱᱮ ᱠᱟᱜ ᱵᱮᱱ ᱟᱵᱮᱱ ᱥᱮ ᱟᱹᱞᱤᱧ ᱜᱮ ᱡᱩᱫᱤ ᱥᱮᱱ ᱠᱟᱛᱮᱫ, ᱱᱤᱛᱚᱜ ᱵᱟᱱᱟ ᱦᱚᱲ ᱛᱮᱞᱟᱝ ᱢᱟᱜᱽᱟ ᱢᱮᱱᱠᱷᱟᱱ, ᱚᱱᱟ ᱫᱷᱟᱨᱮ ᱱᱟᱜ ᱰᱟᱹᱨ ᱜᱮᱞᱟᱝ ᱢᱟᱜᱽᱟ ᱟᱨ ᱡᱚᱠᱷᱚᱱ ᱚᱱᱟ ᱫᱟᱨᱮ ᱨᱮᱜᱮ ᱡᱚᱠᱷᱚᱱ ᱩᱞ ᱵᱤᱞᱤᱜᱼᱟ ᱥᱮ ᱡᱟᱢ ᱵᱤᱞᱤᱜᱼᱟ, ᱟᱞᱟᱝ ᱜᱮ ᱡᱚᱠᱷᱚᱱ ᱚᱱᱟ ᱫᱟᱨᱮ ᱨᱮ ᱟᱞᱟᱝ ᱡᱚᱡᱚᱢ ᱞᱟᱝ ᱪᱟᱞᱟᱜᱼᱟ ᱚᱱᱟ ᱚᱞ, ᱩᱞ ᱵᱤᱞᱤ ᱥᱮ ᱡᱟᱢ ᱵᱤᱞᱤ, ᱩᱱ ᱠᱤᱱᱛᱩ ᱩᱱᱤ ᱫᱟᱭ ᱩᱱ-ᱩᱱᱤ ᱫᱟᱨᱮ ᱮᱠᱫᱚᱢ ᱯᱟᱹᱛᱭᱟᱹᱣ ᱠᱟᱛᱮᱫ ᱮ ᱮᱢ ᱜᱚᱫ ᱟᱞᱟᱝ-ᱟ,
ᱮᱠᱫᱚᱢ ᱮᱠᱫᱚᱢ ᱡᱚᱛᱷᱟᱛ ᱟᱫᱚ ᱜᱚᱝᱠᱮ, ᱥᱮ ᱡᱟᱦᱟᱸ ᱞᱮᱠᱟ ᱠᱟᱱᱟ, ᱥᱮ ᱯᱟᱹᱛᱭᱟᱹᱣ ᱵᱚᱱ ᱠᱟᱱᱟ ᱚᱱᱠᱟ ᱜᱮ ᱡᱩᱫᱤ ᱟᱵᱚᱸ ᱦᱚᱸ ᱩᱱᱤ ᱫᱟᱨᱮ ᱪᱮᱛᱟᱱ ᱨᱮ ᱯᱟᱹᱛᱭᱟᱹᱣ ᱵᱚᱱ, ᱫᱚᱦᱚ ᱥᱮ
ᱦᱳᱭ
ᱟᱨ ᱱᱚᱭᱟ ᱫᱚ ᱟᱹᱰᱤ ᱛᱮᱫ ᱜᱮ ᱱᱟᱯᱟᱭᱚᱜᱼᱟ ᱡᱮᱢᱚᱱ ᱩᱱᱤ ᱫᱟᱨᱮ ᱫᱚ ᱦᱤᱥᱟᱹ ᱦᱤ- ᱥᱟᱹ ᱠᱚ ᱵᱟᱹᱱᱩᱜ ᱛᱟᱭᱟ ᱟᱵᱚ ᱦᱚᱲ ᱦᱚᱯᱚᱱ ᱪᱮᱛᱟᱱ ᱨᱮᱫᱚ ᱩᱱᱤ ᱫᱚ,
ᱦᱳᱭ
ᱟᱵᱚ ᱦᱚᱲ ᱦᱚᱯᱚᱱᱧᱜ ᱡᱟᱦᱟᱸ ᱢᱮᱱᱟᱜ ᱛᱟᱵᱚᱱᱟ ᱚᱱᱟ ᱠᱚ ᱛᱮᱭᱟᱨ ᱞᱮᱠᱟ ᱟᱵᱚ ᱦᱚᱸᱵᱚᱱ, ᱟᱹᱰᱤ ᱜᱮ
ᱦᱳᱭ ᱜᱚᱢᱠᱮ ᱦᱳᱭ, ᱜᱚᱝᱠᱮ ᱚᱵᱚᱥᱥᱚᱤ ᱱᱤᱭᱟᱹ ᱫᱚ ᱟᱹᱰᱤ ᱡᱚᱛᱷᱟᱛ ᱠᱟᱛᱷᱟ ᱵᱮᱱ ᱨᱚᱲ ᱠᱟᱫᱟ,
ᱚᱸ
ᱜᱚᱝᱠᱮ ᱢᱮᱱᱫᱟᱞᱤᱧ ᱱᱤᱭᱟᱹ ᱫᱚ ᱟᱹᱰᱤ ᱜᱮ ᱡᱚᱛᱷᱟᱛ ᱠᱟᱛᱷᱟ ᱵᱮᱱ ᱨᱚᱲ ᱠᱟᱫᱟ ᱜᱚᱝᱠᱮ ᱥᱟᱹᱨᱤᱜᱮ, ᱦᱳᱭᱛᱳ ᱟᱵᱚ ᱫᱚ ᱵᱤᱨ ᱵᱩᱨᱩ, ᱛᱟᱞᱟᱨᱮ ᱦᱚᱳᱭᱛᱳ ᱟᱵᱚ ᱫᱚ ᱵᱤᱨᱼᱵᱩᱨᱩ ᱛᱟᱞᱟᱨᱮ ᱢᱮᱱᱟᱜ ᱵᱚᱱᱟ ᱨᱮᱦᱚᱸ ᱵᱚᱦᱩᱛ ᱠᱤᱪᱷᱩ ᱛᱮ, ᱢᱟᱱᱮ ᱵᱤᱨ ᱵᱩᱨᱩ ᱛᱟᱦᱮᱱᱟ ᱢᱟᱱᱮ ᱛᱚ ᱢᱟᱹᱱᱢᱤᱭᱟᱜ ᱡᱤᱵᱚᱱ ᱢᱟᱱᱮ ᱟᱵᱚ ᱢᱟᱹᱱᱢᱤᱭᱟᱜ ᱮᱸᱜ ᱡᱟᱦᱟᱸ ᱟᱵᱚ ᱛᱟᱲᱟᱢ ᱰᱟᱦᱟᱨ ᱠᱟᱹᱴᱤᱡ ᱦᱚᱸ ᱮᱴᱠᱮᱴᱚᱬᱮ ᱵᱟᱝ ᱯᱟᱲᱟᱜ ᱛᱟᱵᱚᱱᱟ ᱟᱵᱚ ᱫᱤᱚ ᱡᱟᱦᱟᱸᱱᱟᱜ ᱡᱟᱦᱟᱸ ᱡᱤᱱᱤᱥ ᱨᱮᱜᱮ, ᱦᱳᱭ ᱴᱟᱠᱟ ᱠᱟᱹᱣᱰᱤ ᱛᱮᱵᱚᱱ ᱦᱳᱭ ᱟᱵᱚᱣᱟᱜ ᱡᱚᱢ ᱧᱩ ᱨᱮ, ᱚᱠᱟ ᱨᱮᱦᱚᱸ ᱟᱵᱚ ᱵᱟᱭ ᱮᱴᱠᱮᱴᱚᱬᱮ ᱦᱚᱪᱚ ᱵᱚᱱᱟ ᱢᱮᱱᱠᱷᱟᱱ ᱟᱵᱚ ᱦᱚᱸ ᱡᱩᱫᱤ ᱱᱩᱝᱠᱩ ᱥᱚᱝᱥᱟᱨ ᱢᱟᱱᱟ, ᱥᱚᱝᱥᱟᱨ ᱢᱟᱱᱮ ᱥᱚᱝᱥᱟᱨ ᱨᱮᱱ ᱦᱚᱲ ᱞᱮᱠᱟ ᱡᱩᱫᱤ ᱢᱟᱱᱟᱣ ᱵᱟᱛᱟᱣ ᱠᱟᱛᱮᱫ ᱡᱩᱫᱤ ᱵᱚᱱ ᱫᱚᱦᱚ ᱫᱟᱲᱮᱭᱟᱠᱚᱣᱟ ᱥᱮ ᱵᱚᱱ ᱡᱚᱛᱚᱱ ᱫᱟᱲᱮ ᱭᱟᱠᱚᱣᱟ, ᱛᱟᱦᱞᱮ ᱟᱵᱚ ᱞᱟᱹᱜᱤᱫ ᱫᱟᱨᱟᱭ ᱠᱟᱱ ᱫᱤᱱ ᱢᱮᱱᱫᱚ, ᱮᱸ ᱦᱤᱡᱩᱜ ᱠᱟᱱ ᱫᱤᱱ ᱨᱮ ᱟᱵᱚᱨᱮᱱ ᱱᱩᱠᱩ ᱦᱩᱰᱤᱧ ᱦᱩᱰᱤᱧ, ᱟᱵᱚᱨᱮᱱ ᱱᱩᱠᱩ ᱱᱤᱛᱚᱜ ᱡᱟᱦᱟᱸᱭ ᱡᱩᱣᱟᱹᱱ ᱠᱚᱲᱟ ᱠᱩᱲᱤ ᱥᱮ ᱡᱩᱣᱟᱹᱱ, ᱮᱸ ᱱᱩᱠᱩ ᱛᱤᱨᱞᱟᱹ ᱠᱚ ᱱᱩᱠᱩ ᱟᱹᱰᱤ, ᱟᱹᱰᱤ ᱱᱟᱭ ᱨᱮ ᱱᱟᱯᱟᱭ ᱨᱮᱠᱚ ᱛᱟᱦᱮᱱᱟ ᱡᱟᱹᱱᱤᱡ ᱚᱱᱠᱟᱞᱤᱧ ᱢᱚᱱᱮᱭᱟ ᱟᱹᱞᱤᱧ ᱫᱚ
ᱦᱳᱭ ᱜᱚᱝᱠᱮ ᱟᱹᱰᱤ ᱡᱚᱛᱷᱟᱛ ᱠᱟᱛᱷᱟ ᱜᱮ ᱵᱮᱱ ᱞᱟᱹᱭ ᱠᱟᱫᱟ ᱟᱨ ᱡᱟᱦᱟᱸ ᱱᱩᱠᱩ, ᱵᱤᱨ ᱵᱩᱨᱩ ᱠᱷᱚᱱ ᱡᱟᱦᱟᱸ ᱵᱚᱱ ᱧᱟᱢᱮᱫ ᱫᱚ, ᱥᱟᱠᱟᱢ ᱠᱚ ᱥᱮ ᱥᱟᱦᱟᱱ ᱠᱚ, ᱱᱚᱣᱟ ᱠᱚᱦᱚᱸ ᱢᱤᱫᱴᱤᱡ ᱟᱵᱚᱣᱟᱜ ᱥᱚᱝᱥᱟᱨ ᱨᱮᱱᱟᱜ ᱵᱚᱦᱩᱛ ᱠᱤᱪᱷᱩ ᱢᱟᱱᱮ, ᱥᱚᱝᱥᱟᱨ ᱞᱟᱦᱟ ᱞᱟᱹᱜᱤᱫ ᱢᱤᱫᱴᱮᱱᱮ ᱴᱷᱮᱞᱟᱣᱮᱫᱟᱭ ᱪᱮᱫᱟᱜ ᱥᱮ, ᱥᱩᱫᱩ ᱱᱟᱞᱦᱟᱱ, ᱥᱩᱫᱩ ᱱᱟᱞᱦᱟ ᱠᱟᱹᱢᱤ ᱠᱟᱛᱮᱫ ᱫᱚ ᱟᱵᱚ ᱥᱚᱝᱥᱟᱨ ᱫᱚ ᱱᱟᱦᱟᱜ ᱵᱟᱝ ᱪᱟᱞᱟᱜᱼᱟ ᱱᱚᱣᱟ ᱵᱤᱨ ᱵᱩᱨᱩ, ᱫᱟᱨᱮ ᱱᱩᱠᱩ ᱵᱟᱝᱠᱷᱟᱱ ᱫᱚ ᱟᱵᱚ ᱦᱚᱸ ᱵᱟᱵᱚᱱ ᱛᱟᱲᱟᱢ ᱫᱟᱲᱮᱭᱟᱜᱼᱟ ᱞᱟᱦᱟᱥᱮᱱ ᱫᱚ,
ᱮᱠᱫᱚᱢ ᱜᱚᱢᱠᱮ ᱮᱠᱫᱚᱢ ᱱᱤᱭᱟᱹ ᱫᱚ ᱟᱹᱰᱤ ᱡᱚᱛᱷᱟᱛ ᱠᱟᱛᱷᱟᱢ ᱵᱤᱱ ᱞᱟᱹᱭ ᱠᱮᱫᱟ, ᱥᱟᱹᱨᱤᱜᱮ ᱜᱚᱝᱠᱮ ᱢᱚᱱᱮᱨᱮ ᱮᱠᱫᱚᱢ ᱞᱟᱜᱟᱣ ᱞᱮᱠᱟᱱ ᱠᱟᱛᱷᱟ ᱵᱮᱱ ᱞᱟᱹᱭ ᱠᱮᱫᱟ, ᱢᱮᱱᱠᱷᱟᱱ ᱟᱵᱚ ᱢᱟᱹᱱᱢᱤ ᱱᱤᱭᱟᱹ ᱠᱚ ᱟᱵᱚ, ᱮᱠᱫᱚᱢ ᱟᱴᱚᱠ ᱛᱮ ᱞᱟᱜᱟᱣ ᱵᱚᱱᱟ ᱜᱚᱝᱠᱮ,
ᱦᱳᱭ ᱚᱱᱟᱜᱮ ᱟᱹᱞᱤᱧ ᱯᱚᱠᱷᱚ ᱠᱷᱚᱱ ᱫᱚᱞᱤᱧ ᱢᱚᱱᱮᱭᱮᱫᱼᱟ ᱡᱮ, ᱫᱟᱨᱮ ᱨᱚᱦᱚᱭ ᱫᱚ ᱟᱹᱰᱤ ᱱᱤᱦᱟᱹᱛᱤ ᱜᱮ ᱞᱟᱹᱠᱛᱤ ᱜᱚᱢᱠᱮ, ᱫᱟᱨᱮ ᱵᱟᱧᱪᱟᱣ ᱫᱟᱨᱮ ᱨᱚᱦᱚᱭ ᱱᱤᱭᱟᱹ, ᱴᱟᱹᱱ ᱡᱩᱢᱤᱫ ᱠᱟᱛᱮᱜ ᱡᱟᱦᱟᱱᱟᱜ ᱢᱤᱴᱤᱡ ᱮᱸᱻ ᱠᱚᱢᱤᱴᱤ ᱜᱚᱴᱷᱚᱱ ᱫᱚᱨᱠᱟᱨᱚᱜ ᱠᱟᱱᱟ,
ᱮᱠᱫᱚᱢ ᱜᱚᱝᱠᱮ ᱮᱠᱫᱚᱢ ᱢᱟᱱᱮ ᱱᱤᱭᱟᱹ ᱟᱵᱚ ᱢᱟᱱᱮ ᱡᱟᱨᱯᱟ ᱢᱟᱱᱮ ᱡᱟᱨᱯᱟ ᱞᱟᱜᱟᱣ ᱵᱚᱱᱟ ᱜᱚᱝᱠᱮ ᱟᱵᱚ ᱫᱚ ᱢᱟᱹᱱᱢᱤ ᱫᱚ,
ᱦᱳᱭ ᱦᱳᱭ,
ᱡᱟᱨᱯᱟ ᱵᱟᱝᱠᱷᱟᱱ ᱵᱟᱝ ᱜᱟᱱᱚᱜᱼᱟ,
ᱱᱤᱦᱟᱹᱛ ᱜᱮ
ᱜᱚᱢᱠᱮ ᱛᱟᱲᱟᱢ ᱛᱟᱲᱟᱢ ᱛᱮ ᱟᱹᱰᱤᱜᱟᱱ ᱦᱚᱳᱭᱛᱳ, ᱡᱟᱦᱟᱸ ᱞᱮᱠᱟ ᱛᱟᱲᱟᱢ ᱛᱟᱲᱟᱢ ᱛᱮ ᱦᱤᱲᱤᱧ ᱜᱚᱫᱟᱵᱚᱱ ᱟᱹᱰᱤ ᱜᱟᱱ ᱨᱟᱥᱛᱟ ᱵᱚᱱ ᱛᱟᱲᱟᱢ ᱯᱟᱨᱚᱢ ᱜᱚᱫᱚᱜᱼᱟ, ᱢᱮᱱᱠᱷᱟᱱ ᱚᱱᱠᱟ ᱜᱮ ᱜᱚᱝᱠᱮ ᱨᱚᱲ ᱨᱚᱲᱛᱮ ᱟᱹᱰᱤᱜᱟᱱ ᱥᱚᱢᱚᱭ ᱦᱚᱸ ᱯᱟᱨᱚᱢ ᱜᱚᱫᱱᱟ ᱯᱚᱞᱚᱢ ᱜᱚᱫᱱᱟ, ᱛᱟᱦᱚᱞᱮ ᱢᱟ ᱛᱚᱵᱮ ᱱᱤᱭᱟᱹ ᱵᱮᱲᱟ ᱞᱮᱠᱟᱫᱚ ᱱᱤᱝᱠᱟᱹ ᱜᱮ ᱦᱳᱭ,